ᱦᱩᱸ᱾
ᱦᱮᱸ ᱜᱚᱢᱠᱮ ᱡᱚᱦᱟᱨ ᱜᱮ᱾
ᱦᱚᱸ ᱟᱫᱚ ᱦᱟᱸᱜ ᱞᱤᱧ ᱞᱟᱹᱭᱮᱫᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱪᱪᱷᱟ᱾
ᱦᱳᱭ ᱱᱟᱯᱟᱭ ᱵᱟᱲᱟ ᱛᱟᱦᱮᱸ ᱜᱮ ᱱᱟᱯᱟᱭᱟ ᱟᱨ ᱥᱤᱨᱡᱚᱱᱤᱭᱟᱹ ᱟᱜᱼᱼ ᱥᱤᱨᱤᱡᱽ ᱟᱠᱟᱫ ᱵᱚᱱᱟ ᱱᱚᱣᱟ ᱫᱷᱟᱹᱨᱛᱤ ᱛᱟᱞᱟᱨᱮ ᱱᱟᱯᱟᱭ ᱛᱟᱦᱮᱱ ᱞᱟᱹᱜᱤᱫ ᱜᱮ ᱟᱨ ᱟᱵᱚ ᱦᱚᱸ ᱚᱱᱟ᱾ ᱱᱟᱯᱟᱭ ᱞᱟᱹᱜᱤᱫ ᱛᱟᱦᱮᱸᱱ ᱵᱚᱱ ᱨᱤᱠᱟᱹᱭᱟ ᱡᱟᱦᱟᱸ ᱛᱤᱱ ᱫᱤᱱ ᱵᱚᱱ ᱛᱟᱦᱮᱸᱱᱟ ᱩᱱᱟᱹᱜ ᱫᱤᱱ ᱫᱚ ᱟᱵᱚᱼᱼ ᱥᱚᱠᱛᱮ ᱥᱟᱶᱟᱨ ᱛᱮ ᱥᱮ ᱠᱩᱥᱤ ᱨᱟᱹᱥᱠᱟᱹ ᱛᱮᱵᱚᱱ ᱛᱟᱦᱮᱸᱱᱟ ᱚᱱᱟᱜᱮ ᱫᱷᱟᱨᱛᱤ ᱛᱟᱞᱟ ᱨᱮᱱᱟᱜ ᱟᱹᱱ ᱟᱹᱨᱤ ᱠᱟᱱᱟ
ᱦᱳᱭ ᱟᱪᱷᱟ ᱜᱚᱢᱠᱮ ᱛᱟᱦᱞᱮ ᱢᱤᱫᱴᱟᱝ ᱛᱟᱦᱞᱮ ᱞᱤᱧ ᱠᱩᱞᱤᱭᱮᱫ ᱵᱮᱱᱟ ᱦᱮᱸ ᱥᱮ
ᱟᱨ ᱠᱩᱠᱞᱤ ᱫᱚᱦᱚᱭ ᱵᱤᱱ ᱪᱮᱫ ᱦᱟᱸᱜ ᱠᱩᱠᱞᱤ ᱫᱚ ᱫᱚᱦᱚ ᱞᱟᱹᱠᱛᱤ ᱠᱟᱱ ᱜᱮᱭᱟ ᱨᱚᱯᱚᱲ ᱠᱟᱱ ᱜᱮᱭᱟᱞᱟᱝ ᱡᱚᱠᱷᱚᱱ ᱦᱟᱸᱜ ᱨᱚᱯᱚᱲ ᱞᱟᱠᱛᱤ ᱨᱮ ᱠᱩᱠᱞᱤ ᱫᱚ ᱫᱚᱨᱠᱟᱨ ᱠᱟᱱᱟ
ᱦᱮᱸ ᱛᱟᱦᱚᱞᱮ ᱤᱭᱟᱹ ᱢᱮᱱᱫᱟᱹᱞᱤᱧ ᱡᱮ ᱟᱹᱵᱤᱱ ᱫᱚ ᱦᱟᱸᱜ ᱠᱷᱟᱱ ᱤᱭᱟᱹ ᱵᱤᱨ ᱫᱤᱥᱚᱢ ᱥᱮ ᱦᱟᱸᱜ ᱠᱷᱟᱱ ᱵᱤᱞᱟᱹᱛ ᱫᱤᱥᱚᱢ ᱠᱟᱱᱟ ᱵᱤᱱ?
ᱦᱟᱸ ᱵᱤᱨ ᱫᱤᱥᱚᱢ ᱜᱮ
ᱟᱪᱪᱷᱟ ᱛᱟᱦᱚᱞᱮ ᱢᱮᱱᱫᱟᱞᱤᱧ ᱚᱱᱮ ᱱᱤᱭᱟᱹ ᱥᱳᱢᱚᱭ ᱩᱱᱠᱩ ᱡᱟᱦᱟᱸ ᱯᱷᱩᱴᱠᱟᱹ ᱠᱚ ᱩᱫ ᱠᱚᱠᱚ ᱦᱩᱭᱩᱜ ᱜᱮᱭᱟ ᱛᱚ ᱵᱟᱝ ᱵᱤᱨ ᱠᱚᱨᱮᱫ
ᱦᱳᱭ ᱟᱹᱰᱤ ᱵᱷᱟᱜᱤ ᱠᱟᱛᱷᱟ ᱵᱤᱱ ᱥᱟᱵ ᱨᱟᱠᱟᱵ ᱠᱟᱫᱟ ᱯᱩᱴᱠᱟᱹ ᱠᱚᱦᱚᱸ ᱟᱵᱚ ᱩᱫ ᱯᱷᱩᱴᱠᱟᱹ ᱟᱲᱟᱜ ᱡᱷᱚᱛᱚ ᱵᱤᱨ ᱠᱚᱨᱮ ᱜᱮ ᱧᱟᱢᱚᱜᱚᱜᱼᱟ ᱟᱵᱚ ᱫᱚ ᱱᱤᱛᱚᱜ ᱫᱚ ᱫᱟᱜ ᱡᱟᱹᱯᱩᱫ ᱫᱟᱜ ᱫᱤᱱ ᱠᱟᱱᱟ ᱛᱚ ᱵᱷᱟᱹᱜᱤ ᱪᱮᱦᱨᱟ ᱜᱮ ᱱᱤᱛᱚᱜ ᱫᱚ ᱫᱟᱜ ᱤᱫᱤᱭᱮᱜᱼᱟ ᱯᱩᱴᱠᱟᱹ ᱠᱚᱦᱚᱸ ᱦᱩᱭᱩᱜ ᱠᱟᱱᱟ ᱦᱚᱸᱜᱼᱚᱭ ᱡᱮ ᱯᱩᱴᱠᱟᱹ ᱠᱚ ᱦᱩᱭᱩᱜ ᱠᱟᱱ ᱱᱚᱣᱟ ᱫᱚ ᱟᱵᱚᱣᱟᱜ ᱡᱚᱢ ᱧᱩ ᱦᱚᱸ ᱦᱩᱭᱩᱜ ᱠᱟᱱ ᱛᱟᱵᱚᱱᱟ ᱟᱨ ᱡᱟᱦᱟᱸ ᱛᱤᱱᱟᱹᱜ ᱵᱚᱱ ᱡᱚᱢ ᱫᱟᱲᱮᱭᱟᱜ ᱠᱟᱱᱟ ᱡᱚᱢ ᱧᱩ ᱵᱟᱫ ᱵᱮᱜᱚᱨ ᱦᱚᱸ ᱟᱠᱷᱨᱤᱧ ᱦᱚᱸᱵᱚᱱ ᱟᱠᱷᱨᱤᱧ ᱫᱟᱲᱮᱭᱟᱜ ᱠᱟᱱᱟ ᱠᱟᱣᱰᱤ ᱦᱚᱸ ᱦᱩᱭᱩᱜ ᱠᱟᱱ ᱛᱟᱵᱚᱱᱟ ᱟᱫᱚ ᱡᱷᱚᱛᱚ ᱦᱚᱲ ᱜᱮ ᱡᱚᱛᱚ ᱦᱚᱲᱟᱜ ᱜᱮ ᱦᱩᱭᱩᱜ ᱠᱟᱱ ᱛᱟᱵᱚᱱᱟ ᱡᱟᱦᱟᱸᱭ ᱵᱟᱡᱟᱨ ᱠᱚᱨᱮ ᱠᱚ ᱛᱟᱦᱮᱸᱱ ᱠᱟᱱᱟ ᱩᱱᱠᱩ ᱦᱚᱸᱠᱚ ᱡᱚᱢ ᱫᱟᱲᱮᱭᱟᱜ ᱠᱟᱱᱟ ᱟᱫᱚ ᱟᱵᱚ ᱦᱚᱸ ᱡᱟᱦᱟᱸᱭ ᱟᱛᱩ ᱚᱲᱟᱜ ᱠᱚᱨᱮ ᱵᱚᱱ ᱛᱟᱦᱮᱱ ᱠᱟᱱᱟ ᱡᱚᱛᱚ ᱦᱚᱲ ᱜᱮ ᱟᱵᱚᱣᱟᱜ ᱦᱚᱸ ᱦᱩᱭᱩᱜ ᱠᱟᱱ ᱛᱟᱵᱚᱱᱟ
ᱦᱩᱸ ᱦᱩᱸ
ᱟᱫᱚ ᱩᱫ ᱩᱫ ᱯᱷᱩᱴᱠᱟᱹ ᱨᱮᱫᱚ ᱟᱵᱚ ᱵᱚ ᱧᱮᱞᱟ ᱱᱚᱰᱮ ᱫᱚ ᱠᱳᱱᱳ ᱨᱟᱱ ᱦᱚᱸ ᱵᱟᱭ ᱞᱟᱜᱟᱜ ᱠᱟᱱᱟ ᱥᱟᱨ ᱦᱚᱸ ᱵᱟᱭ ᱠᱚ ᱮᱢᱟᱜ ᱠᱟᱱᱟ ᱦᱚᱸᱜᱼᱚᱭ ᱱᱚᱰᱮ ᱱᱚᱣᱟ ᱠᱚᱫᱚ ᱠᱚ ᱦᱚᱸᱜᱼᱚ ᱱᱚᱝᱠᱟᱱ ᱟᱵᱚᱨᱮᱱ ᱦᱟᱯᱲᱟᱢ ᱠᱚ ᱦᱚᱸᱜᱼᱚ ᱱᱚᱝᱠᱟᱱᱟᱜ ᱡᱤᱱᱤᱥ ᱠᱚ ᱡᱚᱢ ᱠᱟᱛᱮ ᱜᱮ ᱩᱱᱠᱩ ᱫᱚ ᱟᱹᱰᱤ ᱫᱤᱱ ᱠᱚ ᱱᱚᱣᱟ ᱫᱷᱟᱹᱨᱛᱤ ᱨᱮᱠᱚ ᱵᱟᱧᱪᱟᱣ ᱟᱨ ᱟᱵᱚ ᱦᱤᱛᱳᱜ ᱵᱚᱱ ᱪᱤᱠᱟᱹᱭᱮᱫ ᱦᱚᱸᱜᱼᱚᱭ ᱩᱫ ᱯᱩᱴᱠᱟᱹ ᱫᱚᱵᱚᱱ ᱡᱚᱢᱮᱫ ᱜᱮᱭᱟ ᱚᱱᱟ ᱥᱟᱶᱛᱮ ᱟᱵᱚ ᱪᱮᱫ ᱟᱨᱦᱚᱸ ᱵᱚᱱ ᱡᱚᱢᱮᱫᱼᱟ ᱪᱟᱥ ᱠᱟᱹᱢᱤ ᱨᱮᱱᱟᱜ ᱡᱟᱦᱟᱸ ᱨᱟᱱ‌ ᱵᱤᱥ ᱠᱚ ᱚᱱᱟ ᱵᱩᱱ ᱡᱚᱢᱮᱫ ᱠᱚ ᱫᱚ ᱨᱟᱱ ᱵᱤᱥ ᱠᱚ ᱦᱩᱲᱩ ᱠᱚ ᱵᱩᱱ ᱡᱚᱢᱮᱫ ᱠᱷᱟᱛᱤᱨ ᱛᱮ ᱟᱵᱚ ᱢᱮᱥᱤ ᱫᱤᱱ ᱫᱷᱟᱨᱛᱤ ᱨᱮ ᱵᱟᱝᱵᱚᱱ ᱛᱟᱦᱮᱸ ᱫᱟᱲᱮᱭᱟᱜ ᱠᱟᱱᱟ
ᱢᱟ ᱠᱷᱟᱱ ᱟᱹᱞᱤᱧᱟᱜ ᱠᱟᱛᱷᱟ ᱞᱮᱠᱟᱛᱮ ᱠᱷᱟᱱ ᱟᱹᱵᱤᱱᱟᱜ ᱠᱷᱟᱱ ᱚᱱᱟ ᱠᱚ ᱠᱷᱟᱱ ᱡᱟ ᱦᱟᱱᱮ ᱪᱟᱥ ᱫᱟᱵᱤᱱ ᱦᱮᱸ ᱥᱮ ᱵᱟᱝ? ᱟᱵᱮᱱᱟᱜ ᱠᱷᱟᱱ ᱪᱟᱥ ᱫᱟᱵᱤᱱ ᱠᱷᱟᱱ ᱚᱱᱟ ᱫᱚ ᱠᱷᱟᱱ ᱮᱢ ᱛᱮᱜᱮ ᱦᱩᱭᱩᱜ ᱛᱟᱵᱤᱱᱟ ᱥᱮ ᱵᱟᱝᱵᱤᱱ ᱮᱢ ᱞᱮᱠᱟ ᱱᱟᱜ ᱠᱷᱟᱱ ᱟᱵᱮᱱᱟᱜ ᱠᱷᱟᱱ ᱠᱷᱚᱛᱤᱼᱟ
ᱦᱳᱭ ᱱᱚᱣᱟ ᱫᱚ ᱦᱟᱸᱜ ᱥᱟᱹᱨᱤ ᱠᱟᱛᱷᱟ ᱜᱮ ᱵᱮᱱ ᱞᱟᱹᱭᱼᱟ ᱡᱟᱦᱟᱸ ᱨᱮᱵᱚᱱ ᱪᱟᱥ ᱮᱼᱟ ᱚᱱᱟᱨᱮ ᱦᱟᱸᱜ ᱫᱚ ᱦᱮᱸ ᱚᱱᱛᱮᱜᱮ ᱦᱩᱭᱩᱜᱼᱟ ᱟᱫᱚ ᱱᱚᱣᱟ ᱨᱮᱱᱟᱜ ᱢᱤᱫᱴᱟᱝ ᱡᱮ ᱛᱟᱦᱮᱸ ᱠᱟᱱ ᱛᱟᱦᱮᱸᱫ ᱟᱵᱚᱨᱮᱱ ᱦᱟᱯᱲᱟᱢ ᱠᱚ ᱦᱟᱸᱜ ᱡᱟᱦᱟᱸ ᱛᱟᱦᱮᱸ ᱥᱟᱝᱜᱮ ᱡᱤᱭᱟᱹᱞᱤ ᱵᱚᱱ ᱫᱚᱦᱚ ᱞᱮᱫ ᱠᱚᱣᱟ ᱩᱱ ᱚᱠᱛᱚ ᱨᱮᱵᱚᱱ ᱧᱮᱞᱟ ᱩᱱ ᱚᱠᱛᱚ ᱫᱚ ᱱᱚᱜ-ᱱᱟ ᱩᱱ ᱚᱠᱛᱚ ᱫᱚ ᱱᱚᱜ-ᱱᱟ ᱨᱟᱱ ᱥᱟᱨ ᱠᱚᱨᱮᱱᱟᱜ ᱠᱟᱛᱷᱟ ᱫᱚ ᱵᱟᱭ ᱦᱮᱡ ᱞᱮᱱ ᱛᱟᱦᱮᱸᱫ ᱩᱱᱫᱚ ᱡᱟᱦᱟᱸ ᱠᱷᱚᱸᱫ ᱠᱚᱵᱚᱱ ᱮᱢ ᱞᱮᱜ-ᱟ ᱚᱱᱟ ᱠᱷᱚᱸᱫ ᱮᱢ ᱛᱮᱜᱮ ᱮᱸ ᱪᱟᱥ ᱦᱚᱸ ᱵᱷᱟᱜᱤ ᱜᱮ ᱦᱩᱭᱩᱜ ᱠᱟᱱ ᱛᱟᱦᱮᱸᱜ ᱟᱨ ᱢᱟᱱᱢᱤ ᱠᱚ ᱢᱟᱱᱢᱤ ᱠᱚᱣᱟᱜ ᱦᱚᱲᱢᱚ ᱦᱚᱸ ᱱᱟᱯᱟᱭ ᱜᱮ ᱛᱟᱦᱮᱸ ᱠᱟᱱᱟ ᱩᱱᱤ ᱫᱚ ᱨᱳᱜ ᱟᱡᱟᱨ ᱦᱚᱸ ᱵᱟᱭ ᱛᱟᱦᱮᱸ ᱠᱟᱱᱟᱭ ᱱᱚᱰᱮ ᱵᱚᱱ ᱵᱟᱲᱟᱭ ᱫᱟᱲᱮᱭᱟᱜ ᱠᱟᱱᱟ ᱟᱵᱚᱣᱟᱜ ᱞᱟᱭᱚᱝ ᱨᱮ ᱛᱤᱱᱟᱹᱝ ᱟᱵᱚᱣᱟᱜ ᱞᱟᱭᱚᱝ ᱨᱮ ᱥᱮ ᱟᱵᱚᱣᱟᱜ ᱥᱟᱬᱮᱥ ᱧᱚᱜ ᱜᱮᱫ ᱠᱟᱛᱮᱫ ᱜᱮ ᱫᱤᱱᱟᱹᱝᱴᱟᱜ ᱯᱷᱟᱨᱟᱠ ᱦᱮᱡ ᱟᱠᱟᱱᱟ ᱩᱱ ᱚᱠᱛᱚ ᱨᱮᱱᱟᱜ ᱡᱟᱦᱟᱸ ᱞᱮᱠᱟᱱ ᱥᱟᱪᱟᱨᱮ ᱛᱟᱦᱮᱸ ᱠᱟᱱᱟ ᱥᱮ ᱟᱵᱚ ᱪᱟᱥ ᱟᱨᱡᱟᱣᱮᱫ ᱛᱟᱦᱮᱸ ᱵᱚᱱ ᱟᱨ ᱱᱤᱛᱚᱜ ᱛᱚ ᱚᱱᱟ ᱡᱟᱦᱟᱸ ᱵᱚᱱ ᱟᱨᱡᱟᱣᱮ-ᱟ ᱱᱚᱣᱟ ᱵᱷᱤᱛᱟᱹᱨ ᱛᱟᱞᱟ ᱨᱮᱜᱮ ᱟᱵᱚ ᱵᱚᱱ ᱧᱮᱞᱮᱜᱼᱟ ᱨᱳᱜᱽ ᱟᱡᱟ ᱦᱚᱸ ᱨᱳᱜᱽ ᱟᱡᱟᱨ ᱦᱚᱸ ᱟᱹᱰᱤᱜᱟᱱ ᱵᱟᱹᱲᱛᱤ ᱪᱟᱞᱟᱜ ᱠᱟᱱᱟ᱾ ᱩᱱ ᱚᱠᱛᱚ ᱵᱚᱱ ᱧᱮᱞᱟ ᱱᱚ-ᱚᱭ ᱠᱷᱩᱸᱛ ᱠᱚᱵᱚ ᱧᱮᱞᱟᱜ ᱠᱟᱱ ᱛᱟᱦᱮᱸᱫ ᱠᱷᱩᱸᱛ ᱮᱢᱟᱜ ᱫᱚᱢᱮ ᱥᱟᱸᱜᱮ ᱡᱤᱵᱽᱡᱤᱭᱟᱹᱞᱤ ᱠᱚ ᱠᱚ ᱛᱟᱦᱮᱸ ᱠᱟᱱᱟ ᱛᱚ ᱟᱫᱚ, ᱠᱷᱳᱸᱫ ᱠᱚᱵᱚᱱ ᱮᱢᱟᱜ ᱠᱟᱱ ᱛᱟᱦᱮᱸᱫ ᱠᱷᱳᱸᱛ ᱵᱚᱱ ᱮᱢᱟᱜ ᱠᱟᱱ ᱠᱟᱱ ᱛᱟᱦᱮᱸᱫ ᱟᱫᱚ ᱚᱸᱰᱮ ᱥᱟᱸᱜᱮ, ᱵᱚᱱ ᱮᱢᱟᱜ ᱠᱟᱱ ᱛᱟᱦᱮᱸ ᱠᱷᱳᱸᱛ ᱛᱟᱦᱮᱸ ᱞᱮᱱᱠᱷᱟᱱ ᱟᱵᱚ ᱧᱮᱞᱟ ᱵᱚᱱ, ᱩᱱᱠᱩ ᱳᱛ ᱨᱮ ᱠᱤᱪᱩᱣᱟᱹ ᱠᱚ ᱛᱟᱦᱮᱱ ᱛᱟᱵᱟᱱ ᱛᱟᱦᱮᱫ ᱩᱱᱠᱩ ᱞᱮᱲᱮᱫ ᱠᱚ ᱠᱚ ᱛᱟᱦᱮᱱ ᱠᱟᱱ ᱛᱟᱦᱮ, ᱩᱱᱠᱩ ᱞᱮᱸᱰᱮᱛ ᱠᱚ ᱵᱟᱠᱚ ᱜᱩᱡᱩᱜ ᱠᱟᱱ ᱛᱟᱦᱮᱸᱫ ᱩᱱᱠᱩ ᱪᱮᱫ ᱠᱚ ᱪᱤᱠᱟᱹᱭᱟ ᱩᱱᱠᱩ ᱵᱚᱱ ᱧᱮᱞ ᱠᱚᱣᱟ ᱟᱹᱰᱤ ᱯᱟᱛᱟᱞ ᱠᱷᱚᱱ ᱩᱱᱠᱩ ᱦᱟᱥᱟ ᱠᱚ ᱟᱜᱩᱭ ᱛᱮ ᱚᱱᱛᱮ ᱛᱟᱨᱯᱚᱨ ᱪᱤᱛᱟᱱ ᱥᱮᱱ ᱠᱚ ᱨᱟᱠᱟᱵᱟ, ᱱᱚᱜᱼᱚᱭ ᱡᱮ ᱠᱚ ᱩᱱᱠᱩ ᱜᱮᱞᱮᱡ ᱟᱹᱜᱩᱭ ᱛᱟᱦᱮᱸᱫ ᱠᱚ ᱦᱟᱥᱟ ᱠᱚ, ᱵᱷᱤᱛᱤᱨ ᱠᱷᱚᱱ ᱵᱟᱦᱨᱮ ᱥᱮᱱ ᱠᱚ ᱜᱮᱞᱮᱡ ᱦᱚᱜ-ᱚᱭ ᱵᱟᱵ ᱵᱟᱰᱟᱭᱟ ᱟᱵᱚ, ᱱᱚᱝᱠᱟ ᱦᱟᱥᱟ ᱨᱮᱱᱟᱜ ᱡᱟᱦᱟᱸ ᱡᱩᱨ ᱴᱟᱜ ᱵᱟᱲᱦᱟᱣ ᱛᱟᱦᱮᱸᱜ, ᱚᱱᱠᱟ ᱡᱩᱨ ᱮ ᱵᱟᱲᱦᱟᱜ ᱠᱟᱱ ᱛᱟᱦᱮᱸᱜᱼᱮ, ᱟᱫᱚ ᱚᱱᱟ ᱥᱟᱨ ᱨᱮᱱᱟᱜ ᱨᱟᱱ ᱫᱚ ᱵᱟᱭ ᱞᱟᱜᱟᱜ ᱠᱟᱱ ᱛᱟᱦᱮᱸᱱᱟ, ᱥᱟᱨ ᱫᱚ ᱵᱟᱭ ᱞᱟᱜᱟᱜ ᱠᱟᱱ ᱛᱟᱦᱮᱸᱱᱟ ᱾ ᱱᱚᱜᱼᱚ ᱱᱚᱝᱠᱟ ᱠᱟᱛᱮ ᱦᱳᱲᱳ ᱦᱚᱸ ᱵᱷᱟᱜᱮ ᱜᱮ ᱦᱳᱭᱳᱜ ᱠᱟᱱ ᱛᱟᱦᱮᱸᱫ, ᱟᱨ ᱟᱵᱚ ᱢᱟᱱᱣᱟ ᱡᱤᱭᱚᱱ ᱨᱮ ᱦᱚᱸ ᱥᱮ ᱢᱟᱹᱱᱢᱤ ᱠᱚᱣᱟᱜ ᱦᱚᱲᱢᱚ ᱠᱚᱨᱮ ᱦᱚᱸ, ᱩᱱᱟᱹᱜ ᱨᱳᱜᱽ ᱨᱮᱫᱚ ᱨᱳᱜᱽ ᱟᱡᱟᱨ ᱨᱮ ᱫᱚ ᱵᱟᱭ ᱛᱟᱦᱮᱸ ᱠᱟᱱ ᱛᱟᱦᱮᱸᱫ,
ᱛᱟᱨ ᱯᱚᱨ ᱱᱤᱛᱳᱜ ᱫᱚ ᱦᱟᱸᱜ ᱠᱷᱟᱱ, ᱦᱮᱸ ᱞᱟᱹᱭᱟᱞᱤᱧ ᱮᱱᱮ ᱩᱱᱟᱹᱜ ᱪᱟᱥ ᱢᱟᱱᱮ ᱡᱤᱵᱽᱡᱤᱭᱟᱹᱞᱤ ᱠᱷᱟᱱ ᱪᱟᱥ ᱦᱚᱸ ᱵᱟᱹᱱᱩᱜᱼᱟ ᱱᱤᱛᱳᱜ ᱫᱚ ᱥᱮ ᱵᱟᱝ? ᱵᱩ ᱵᱩ ᱵᱩᱦᱩ ᱠᱚ ᱠᱚᱢ ᱪᱟᱵᱟ ᱠᱟᱱᱟ ᱱᱤᱛᱳᱜ ᱫᱚ, ᱡᱟᱦᱟᱸ ᱜᱮ ᱠᱷᱟᱱ ᱧᱮᱞ ᱟᱵᱤᱱ ᱮᱱᱠᱷᱟᱱ ᱜᱟᱹᱲᱤ ᱠᱚ ᱜᱮ ᱵᱤᱥᱤ ᱵᱮᱵᱚᱦᱟᱨᱚᱜ ᱠᱟᱱᱟ, ᱠᱷᱟᱱ ᱟᱹᱵᱤᱱ ᱠᱷᱮᱛ ᱠᱚᱨᱮᱱᱟᱜ ᱟᱠᱷᱟᱱ ᱞᱚᱥᱚᱫ ᱨᱮᱱᱟᱜ ᱠᱟᱛᱷᱟ ᱜᱮ, ᱱᱟᱜ ᱠᱷᱟᱱ ᱟᱵᱤᱱ ᱫᱚ ᱚᱱᱮ ᱡᱟᱦᱟᱸ ᱨᱮᱜᱵᱤᱱ ᱧᱮᱞ ᱠᱚ ᱠᱷᱟᱱ ᱜᱟᱹᱲᱤ ᱜᱮ ᱵᱮᱥᱤ ᱠᱚ ᱵᱮᱵᱚᱦᱟᱨ ᱫᱟ ᱦᱮᱸ ᱥᱮ ᱵᱟᱝ?
ᱦᱳᱭ, ᱟᱫᱚ ᱱᱤᱛᱳᱜ ᱫᱚ ᱥᱟᱹᱨᱤ ᱜᱮ ᱡᱟᱦᱟᱸ ᱵᱟᱹᱧ ᱞᱟᱹᱭᱮᱼᱟ, ᱱᱤᱛᱳᱜ ᱫᱚ ᱟᱫᱚ ᱦᱟᱸᱜ ᱚᱱᱟ ᱞᱟᱛᱟᱨ ᱚᱱᱛᱮ ᱫᱚ ᱦᱟᱸᱜ ᱨᱩᱣᱟᱹᱲ ᱫᱟᱲᱮᱜ ᱪᱚ ᱵᱟᱝ ᱪᱚ ᱡᱟᱦᱟᱸ ᱡᱤᱵᱽᱡᱤᱭᱟᱹᱞᱤ ᱟᱹᱥᱩᱞ ᱫᱚ ᱦᱟᱸᱜ ᱥᱩᱞᱮᱫ ᱠᱚᱜᱮᱭᱟ ᱟᱨ ᱵᱟᱝ ᱟᱹᱥᱩᱞ ᱨᱮᱱᱟᱜ ᱫᱚ ᱪᱮᱫ ᱦᱚᱸ ᱵᱟᱝ ᱠᱟᱱᱟ ᱟᱹᱥᱩᱞ ᱫᱚᱵᱚᱱ ᱟᱹᱥᱩᱞᱮᱫ ᱠᱚᱣᱟ ᱟᱫᱚ ᱞᱟᱦᱟ ᱞᱮᱠᱟ, ᱵᱟᱝᱟ ᱟᱫᱚ ᱱᱤᱛᱳᱜ ᱫᱚ ᱱᱤᱛᱚᱜᱟᱜ ᱪᱟᱥ ᱨᱮ ᱧᱮᱞᱟ ᱪᱟ ᱪᱟᱥ ᱠᱚᱨᱛᱮ ᱜᱮ ᱪᱟᱥ ᱦᱩᱭᱩᱜ ᱠᱷᱟᱱ ᱫᱚ ᱟᱵᱚ ᱱᱤᱛᱚᱜ ᱫᱚ ᱚᱱᱟ, ᱥᱟᱬᱮᱥ ᱨᱮᱱᱟᱜ ᱟᱹᱩᱱᱟᱹᱨᱤ ᱛᱮᱜᱮ ᱪᱟᱥ ᱦᱩᱭᱩᱜ ᱛᱟᱵᱚᱱᱟ ᱚᱱᱟ ᱪᱟᱥ ᱜᱮ ᱟᱵᱚ ᱡᱚᱢ ᱦᱩᱭᱩᱜ ᱛᱟᱵᱚᱱᱟ ᱱᱚᱝᱠᱟ ᱠᱟᱛᱮᱫ ᱵᱟᱧᱪᱟᱣ ᱦᱩᱭᱩᱜ ᱛᱟᱵᱚᱱᱟ ᱾
ᱦᱩᱸ ᱦᱩᱸ ᱦᱩᱸ, ᱟᱹᱵᱤᱱ ᱫᱚᱜ ᱠᱷᱟᱱ ᱟᱫᱚ ᱵᱟᱝᱵᱤᱱ ᱪᱟᱥᱚᱜ ᱠᱷᱟᱱ ᱧᱟᱢᱟᱵᱤᱱ ᱚᱠᱟ ᱠᱷᱚᱱᱟᱜ ᱟᱵᱚ ᱫᱚ ᱮᱲᱮ ᱧᱚᱜ ᱦᱚᱯᱚᱱᱟ ᱥᱮ ᱵᱟᱝ? ᱦᱮᱞᱳ, ᱦᱮᱞᱳᱻ ᱤᱭᱟᱹ ᱱᱮᱴᱣᱟᱨᱠ ᱠᱟᱹᱴᱤᱡ ᱯᱨᱚᱵᱞᱮᱢᱮᱫ ᱛᱟᱵᱤᱧ ᱛᱟᱦᱮᱸᱜ ᱟᱭ ᱾
ᱵᱟᱝᱼᱟ,
ᱦᱮᱸ, ᱱᱤᱛᱳᱜ ᱴᱷᱤᱠᱟᱹᱱ ᱜᱮᱭᱟ ᱾
ᱟᱫᱚ ᱟᱨ ᱦᱚᱸ ᱠᱩᱠᱞᱤ ᱞᱤᱧ ᱫᱚᱦᱚᱭᱟ ᱡᱮ,
ᱦᱮᱸ ᱞᱮᱵᱤᱱ?
ᱱᱤᱛᱳᱜ ᱵᱚᱱ ᱧᱮᱞᱟ ᱟᱵᱚ ᱟᱵᱚ-ᱥ ᱥᱟᱣᱛᱟ ᱛᱟᱞᱟ ᱨᱮ ᱱᱚᱜᱼᱚᱭ ᱡᱮ ᱢᱤᱫᱴᱟᱝ ᱡᱟᱦᱟᱸ ᱡᱩᱢᱤᱫ ᱠᱟᱛᱷᱟ ᱵᱚᱱ ᱞᱟᱹᱭᱟ, ᱡᱩᱢᱤᱫ ᱨᱮᱱᱟᱜ ᱢᱟᱥᱮ ᱚᱠᱟ ᱛᱤᱱᱟᱹᱜ ᱜᱟᱱ ᱵᱤᱱ ᱞᱟᱹᱭ ᱫᱟᱲᱮᱭᱟᱜ ᱠᱟᱱᱟ ᱡᱩᱢᱤᱫ ᱢᱮᱱᱟᱜ ᱢᱮᱱᱟᱜ ᱜᱮᱭᱟ ᱥᱮ? ᱚᱠᱟ ᱞᱮᱠᱟ ᱵᱤᱱ ᱧᱮᱞᱮᱫᱼᱟ ᱟᱵᱚ ᱥᱟᱱᱛᱟᱲ ᱛᱟᱞᱟ ᱨᱮ ᱡᱩᱢᱤᱫ ᱨᱮᱱᱟᱜ ᱠᱟᱛᱷᱟ ᱢᱤᱫ ᱴᱟᱝ?
ᱱᱤᱛᱳᱜ ᱫᱚ ᱦᱟᱸᱜ ᱠᱷᱟᱱ ᱯᱟᱹᱦᱤᱞ ᱞᱮᱠᱟ ᱱᱟᱜ ᱠᱷᱟᱱ ᱟᱹᱞᱤᱧ ᱫᱚᱞᱤᱧ ᱞᱟᱹᱭᱟ ᱵᱟᱹᱱᱩᱜ-ᱟ᱾ ᱪᱮᱫᱟᱜ ᱥᱮ ᱵᱟᱝ? ᱱᱤᱛᱚᱜ ᱟᱵᱤᱱ ᱧᱮᱞ ᱠᱚᱵᱤᱱ ᱥᱟᱱᱛᱟᱲ ᱥᱟᱱᱛᱟᱲ ᱜᱮ ᱢᱟᱱᱮ ᱟᱠᱚ ᱠᱚᱨᱮᱱ ᱠᱟᱛᱷᱟ ᱵᱟᱝ ᱢᱤᱞᱟ. ᱜ ᱛᱟᱠᱚᱣᱟ᱾ ᱱᱤᱛᱚᱜ ᱥᱟᱱᱛᱟᱲ ᱠᱷᱚᱱ ᱧᱮᱞ ᱠᱚᱵᱤᱱ ᱟᱵᱤᱱ ᱥᱟᱱᱛᱟᱲ ᱠᱷᱚᱱ ᱱᱤᱛᱚᱜ ᱩᱱ ᱚᱱᱮ ᱡᱟᱦᱟᱸ ᱦᱚᱞᱟ ᱦᱚᱞᱟ ᱢᱟᱫᱷᱮᱨ ᱨᱮᱱᱟᱜ ᱠᱟᱛᱷᱟ ᱜᱮᱞᱤᱧ ᱞᱟᱹᱭᱟ ᱮᱫᱟ ᱡᱟᱦᱟᱸ ᱛᱤᱨᱤᱥᱟ ᱡᱩᱱ ᱯᱟᱨᱚᱢᱮᱱᱟ ᱥᱮ ᱵᱟᱝ᱾ ᱛᱚᱠᱷᱚᱱ ᱟᱵᱤᱱ ᱵᱤᱱ ᱧᱮᱞ ᱠᱟᱜ ᱜᱮᱭᱟ? ᱴᱟᱢᱟᱠ ᱛᱩᱢᱫᱟᱜ ᱠᱚᱫᱚ ᱢᱮᱛᱟ ᱠᱷᱟᱱ ᱰᱤᱡᱮ ᱠᱚ ᱟᱜᱩ ᱦᱮᱸ ᱥᱮ ᱵᱟᱝ᱾
ᱦᱮᱸ᱾
ᱛᱟᱦᱚᱞᱮ ᱚᱱᱟ ᱩᱪᱤᱛᱟ ᱥᱮ ᱵᱟᱝ ᱟᱹᱵᱤᱱ ᱟᱹᱵᱤᱱ ᱜᱮ ᱞᱟᱹᱭᱵᱤᱱ ᱢᱟ᱾
ᱦᱳᱭ ᱟᱫᱚ ᱥᱟᱹᱨᱤ ᱜᱮᱵᱤᱱ ᱞᱟᱹᱭ-ᱟ᱾ ᱟᱵᱚ ᱱᱚᱜᱚᱭ ᱡᱩᱢᱤᱫ ᱨᱮᱱᱟᱜ ᱠᱟᱛᱷᱟ ᱡᱩᱫᱤ ᱵᱚᱱ ᱞᱟᱹᱭᱟ ᱟᱵᱚ ᱡᱩᱢᱤᱫ ᱨᱮᱱᱟᱜ ᱠᱟᱛᱷᱟ ᱞᱟᱹᱭ ᱞᱮᱠᱷᱟᱱ ᱜᱮ ᱟᱫᱚ ᱴᱷᱚᱭᱟᱜ ᱥᱮᱱ ᱵᱚᱱ ᱦᱤᱡᱩᱜ-ᱟ ᱮᱸᱰᱮ ᱟᱵᱚᱣᱟᱜ ᱟᱛᱩ ᱴᱚᱞᱟ ᱨᱮ ᱚᱠᱟ ᱞᱮᱠᱟ ᱵᱚᱸᱜᱟ ᱵᱩᱨᱩ ᱠᱚ ᱦᱩᱭᱩᱜ ᱠᱟᱱ ᱛᱟᱵᱚᱱᱟ ᱥᱮ ᱟᱵᱚ ᱟᱛᱩ ᱴᱚᱞᱟᱨᱮ ᱢᱚᱸᱬᱮ ᱢᱟᱯᱟᱡᱤ ᱠᱟᱛᱮᱜ ᱮ ᱚᱠᱟᱨᱮ ᱠᱟᱨᱟ ᱴᱤ ᱜᱟᱟᱯᱟᱞ ᱢᱟᱨᱟᱣ ᱦᱩᱭᱩᱜ ᱠᱟᱱᱟ ᱥᱤᱸᱜᱟᱹᱲ ᱵᱮᱲᱟ ᱚᱱᱟ ᱠᱚ ᱠᱟᱛᱷᱟ ᱠᱚ ᱧᱮᱞᱟ᱾ ᱦᱚᱜᱚ-ᱱᱟ ᱠᱚ ᱠᱟᱛᱷᱟ ᱡᱩᱫᱤ ᱥᱟᱹᱨᱤᱜᱮ ᱦᱩᱭᱩᱜᱚᱜ ᱠᱟᱱᱟ ᱦᱩᱭ ᱦᱚᱪᱚᱭ ᱟᱵᱚᱱ ᱪᱮᱫᱟᱜ ᱟᱹᱰᱤ ᱚᱸᱰᱮ ᱫᱚ ᱟᱹᱰᱤ ᱱᱟᱯᱟᱭ ᱜᱮ ᱟᱵᱚ ᱟᱛᱩ ᱨᱮᱱᱟᱜ ᱡᱟᱦᱟᱸ ᱛᱤᱱᱟᱹᱝ ᱠᱟᱹᱢᱤ ᱠᱚ ᱢᱮᱱᱟᱜ ᱛᱟᱵᱚᱱᱟ ᱱᱚᱰᱮ ᱵᱚ ᱧᱮᱞᱟ ᱚᱠᱟ ᱚᱠᱛᱚ ᱨᱮ ᱵᱟᱯᱞᱟ ᱦᱩᱭᱩᱜ ᱠᱟᱱᱟ ᱵᱟᱯᱞᱟ ᱨᱮᱱᱟᱜ ᱠᱟᱹᱢᱤ ᱠᱚ ᱵᱚᱱ ᱜᱤᱨᱟ. ᱠᱚ ᱵᱚᱱ ᱛᱚᱞᱟ ᱚᱠᱟ ᱚᱠᱟᱨᱮ ᱪᱷᱟᱴᱭᱟ. ᱨ ᱦᱩᱭᱩᱜ ᱠᱟᱱᱟ ᱪᱷᱟᱴᱭᱟ. ᱨ ᱨᱮ ᱚᱱᱛᱮ ᱨᱮᱵᱚᱱ ᱞᱟ ᱵᱷᱟᱸᱰᱟᱱ ᱦᱩᱭᱩᱜ-ᱟ ᱵᱷᱟᱸᱰᱟᱱ ᱨᱮᱱᱟᱜ ᱜᱤᱨᱟ. ᱠᱚᱵᱚᱱ ᱛᱚᱞᱟ ᱚᱱᱟ ᱚᱠᱛᱮ ᱯᱚᱨᱚᱵᱽ ᱠᱚ ᱚᱠᱟ ᱥᱩᱢᱚᱭ ᱦᱩᱭᱩᱜ ᱠᱟᱱᱟ ᱚᱱᱟ ᱯᱚᱨᱚᱵᱽ ᱨᱮᱱᱟᱜ ᱠᱟᱛᱷᱟ ᱠᱚᱵᱚᱱ ᱜᱟᱞᱢᱟᱨᱟᱣ ᱠᱮᱜᱟ ᱱᱤᱭᱟᱹ ᱚᱠᱛᱚ ᱯᱚᱨᱚᱵᱽ ᱨᱮ ᱦᱩᱭᱩᱜ-ᱟ ᱢᱟ ᱥᱟᱯᱲᱟᱣ ᱨᱮ ᱛᱟᱦᱮᱱ ᱛᱟᱵᱚᱱ ᱢᱮ ᱩᱱ ᱚᱠᱛᱚ ᱵᱚ ᱧᱮᱞᱟ ᱚᱸᱰᱮ ᱫᱚ ᱥᱟᱱᱟᱢ ᱦᱚᱲ ᱜᱮ ᱚᱸᱰᱮ ᱵᱚᱱ ᱧᱮᱞ ᱠᱚᱣᱟ ᱟᱠᱚᱣᱟᱜ ᱟᱯᱟᱱ ᱟᱹᱯᱤᱱ ᱥᱟᱯᱲᱟᱣ ᱨᱮ ᱠᱚ ᱛᱟᱦᱮᱱᱟ ᱯᱚᱨᱚᱵᱽ ᱦᱤᱡᱩᱜ ᱠᱟᱱ ᱛᱟᱵᱚᱱᱟ ᱚᱱᱟ ᱯᱚᱨᱚᱵᱽ ᱨᱮ ᱥᱟᱡ ᱥᱟᱯᱲᱟᱣ ᱞᱟᱹᱜᱤᱫ ᱛᱮᱠᱚ ᱨᱤᱠᱟᱹᱭᱟ᱾ ᱟᱨ ᱩᱱ ᱚᱠᱛᱚ ᱠᱷᱟᱱ ᱜᱮ ᱟᱵᱚᱣᱟᱜ ᱨᱮᱵᱚᱱ ᱧᱮᱞᱮᱭᱟ ᱚᱸᱰᱮ ᱮᱱᱮᱡ ᱥᱮᱨᱮᱧ ᱞᱟᱹᱜᱤᱜ ᱠᱚ ᱛᱟᱣ ᱟᱵᱚᱣᱟᱜ ᱥᱟᱯᱟᱵ ᱠᱚ ᱡᱟᱦᱟᱸ ᱛᱤ ᱴᱟᱢᱟᱠ ᱛᱩᱢᱫᱟᱜ ᱨᱮᱜᱽᱲᱟ ᱚᱱᱟ ᱠᱚᱛᱮ ᱠᱚ ᱮᱱᱮᱡ ᱥᱮᱨᱮᱧᱟ᱾ ᱟᱨ ᱱᱚᱰᱮ ᱟᱵᱚ ᱵᱚ ᱧᱮᱞᱟ ᱡᱟᱦᱟᱭ ᱠᱚ ᱡᱩᱢᱤᱫ ᱡᱟᱦᱟᱸ ᱦᱚᱜᱚᱭ ᱵᱚᱱ ᱞᱟᱹᱭᱟ ᱡᱩᱢᱤᱫ ᱱᱤᱛᱚᱜ ᱟᱨ ᱡᱩᱢᱤᱫ ᱫᱚᱼᱼ ᱟᱵᱚ ᱛᱮᱜᱮ ᱚᱱᱟ ᱵᱟᱧᱪᱟᱣ ᱫᱚᱦᱚᱸ ᱦᱩᱭᱩᱜ ᱛᱟᱵᱱᱟ ᱵᱟᱠᱚ ᱞᱮᱭᱟ ᱥᱩᱠ ᱟᱨ ᱫᱩᱠ ᱫᱚ ᱛᱟᱦᱮᱱ ᱜᱮᱭᱟ ᱢᱟᱹᱱᱢᱤ ᱡᱤᱭᱚᱱ ᱛᱟᱞᱮ ᱨᱮ ᱥᱩᱠ ᱛᱟᱦᱮᱱᱟ, ᱦᱮᱸ ᱨᱟᱜ ᱞᱟᱸᱫᱟ ᱛᱟᱦᱮᱱᱟ᱾ ᱠᱟ ᱦᱚᱜᱚᱱᱟ ᱠᱚᱫᱚ ᱛᱟᱦᱮᱱ ᱜᱮ ᱨᱮᱦᱚᱸ ᱚᱱᱟ ᱠᱚ ᱟᱵᱚ ᱵᱟᱝᱠᱚ ᱞᱟᱭᱟ ᱫᱩᱠ ᱫᱚ ᱫᱮᱭᱟ ᱠᱟᱛᱮᱜ ᱥᱩᱠ ᱨᱮ ᱟᱵᱚ ᱨᱮᱱ ᱪᱮᱥᱴᱟᱭᱟ ᱫᱩᱠ ᱫᱚ ᱥᱟᱨᱟ ᱵᱮᱲᱟ ᱜᱮ ᱢᱮᱱᱟᱭᱟ᱾ ᱛᱟᱦᱚᱞᱮ ᱦᱚᱜᱚ ᱱᱚᱝᱠᱟ ᱫᱩᱠ ᱡᱩᱫᱤ ᱵᱚᱱ ᱩᱭᱦᱟᱹᱨ ᱞᱮᱠᱷᱟᱱ ᱛᱟᱦᱞᱮ ᱡᱩᱢᱤᱫ ᱦᱚᱸ ᱵᱟᱵᱚᱱ ᱛᱟᱦᱮᱸ ᱫᱟᱲᱮᱜ-ᱟ᱾ ᱫᱩᱠ ᱫᱚᱵᱚᱱ ᱞᱟᱦᱟ ᱜᱤᱲᱤᱭᱟ ᱛᱚᱵᱮ ᱟᱹᱱᱤ ᱠᱷᱟ ᱵᱚᱱ ᱫᱟᱲᱮᱭᱟᱜᱼᱟ ᱵᱟᱝᱠᱷᱟᱱ ᱢᱤᱫ ᱫᱤᱱ ᱦᱤᱞᱳᱜ ᱪᱤᱠᱟᱹᱜ-ᱟ ᱟᱵᱚ ᱱᱚᱣᱟ ᱡᱩᱢᱤᱫ ᱨᱟᱹᱯᱩᱜ ᱞᱮᱱᱠᱷᱟᱱ ᱟᱫᱚ ᱦᱚᱭᱛᱚ ᱟᱵᱚᱣᱟᱜ ᱪᱤᱠᱟᱹᱜ-ᱟ ᱢᱤᱫ ᱫᱤᱱ ᱦᱤᱞᱳᱜ ᱦᱚᱜᱚᱭ ᱡᱟᱦᱟᱸ ᱢᱤᱫᱴᱟᱝ ᱵᱟᱯᱞᱟ ᱚᱲᱟᱜ ᱞᱟᱹᱜᱤᱫ ᱦᱚᱲ ᱦᱚᱸ ᱵᱟᱵᱚᱱ ᱧᱟᱢ ᱠᱚᱣᱟ ᱥᱮ ᱴᱟᱢᱟᱠ ᱛᱩᱢᱫᱟᱜ ᱜᱚᱜ ᱞᱟᱹᱜᱤᱜ ᱦᱚᱸ ᱦᱚᱲ ᱵᱟᱵᱚᱱ ᱧᱟᱢ ᱩᱱᱤᱭ ᱞᱟᱹᱭᱟ ᱦᱟᱹᱱᱤ ᱦᱟᱹᱱᱤ ᱚᱱᱠᱟ ᱫᱚ ᱵᱟᱝ ᱡᱟᱦᱟᱸ ᱤᱧ ᱡᱟᱦᱟᱸ ᱨᱮᱜᱮᱧ ᱛᱟᱦᱮᱱᱟ᱾ ᱟᱛᱳ ᱴᱚᱞᱟᱧ ᱪᱟᱞᱟᱣ ᱞᱮᱱᱠᱷᱟᱱ ᱤᱧᱟᱹᱜ ᱠᱟᱹᱢᱤ ᱫᱚ ᱦᱩᱭᱩᱜ ᱠᱟᱱ ᱛᱤᱧᱟᱹ ᱟᱛᱳ ᱨᱮᱱ ᱦᱚᱲ ᱠᱚ ᱥᱟᱞᱟᱜ ᱢᱮᱥᱟᱜ ᱦᱩᱭᱩᱜ ᱛᱤᱧᱟᱹ ᱡᱟᱦᱟᱸ ᱟᱨᱠᱚ ᱥᱟᱵᱩ ᱥᱟ ᱥᱟᱯᱟᱯ ᱠᱚ ᱢᱮᱱᱟᱜ-ᱟ ᱩᱱᱠᱩ ᱥᱟᱞᱟᱜ ᱤᱧ ᱨᱩᱣᱟ ᱫᱟᱲᱮᱭᱟᱜ ᱵᱟᱹᱧ ᱫᱟᱲᱮᱭᱟᱜ ᱞᱟᱹᱭᱟᱠᱚ ᱢᱟᱥᱮ ᱤᱧ ᱠᱟᱹᱴᱤᱡ ᱨᱩᱭ ᱨᱩᱭ ᱜᱮ ᱨᱩ ᱜᱮᱞᱟ ᱜᱮᱞᱟᱭᱤᱧ ᱢᱟᱥᱮ ᱚᱠᱟ ᱞᱮᱠᱟᱧ ᱫᱟᱲᱮᱜ ᱠᱟᱱᱟ ᱥᱮ ᱵᱟᱝ ᱦᱚᱜ ᱱᱚᱣᱟ ᱱᱚᱝᱠᱟ ᱠᱟᱛ ᱛᱮᱜᱮ ᱟᱵᱚᱣᱟᱜ ᱡᱩᱢᱤᱫ ᱫᱚ ᱥᱟᱵ ᱫᱚᱦᱚ ᱫᱟᱲᱮᱭᱟᱜ ᱵᱚᱱ ᱵᱟᱠᱷᱟᱱ ᱫᱚ ᱡᱟᱦᱟᱸ ᱧᱮᱞᱚᱜ ᱟ ᱱᱤᱛᱚᱜ ᱵᱚᱱ ᱧᱮᱞᱟ ᱮᱸ ᱱᱩᱭ ᱠᱷᱚᱱ ᱦᱟᱹᱱᱤ ᱦᱟᱹᱱᱤ ᱠᱷᱚᱱ ᱱᱩᱭ ᱱᱚᱜᱚ ᱱᱚᱝᱠᱟ ᱛᱮᱫᱚ ᱵᱟᱭ ᱜᱟᱱᱚᱜ-ᱟ ᱡᱟ ᱦᱚᱜᱚᱱᱟᱭ ᱠᱷᱚᱱ ᱜᱤᱧ ᱞᱟᱹᱭᱟ ᱟᱯᱟᱱ ᱟᱹᱯᱤᱱ ᱡᱟᱦᱟᱸᱭ ᱡᱟᱦᱟᱸ ᱨᱮᱜᱮ ᱵᱚᱱ ᱛᱟᱦᱮᱱ ᱡᱩᱢᱤᱫ ᱵᱚᱱ ᱛᱟᱦᱮᱱᱟ ᱛᱚᱵᱮ ᱟᱹᱱᱤᱡ ᱡᱟᱦᱟᱱᱟᱜ ᱠᱟᱹᱢᱤ ᱜᱮ ᱥᱤᱜᱤᱞᱚᱜᱼᱟ ᱵᱟᱝᱠᱷᱟᱱ ᱫᱚ ᱥᱩᱛᱚᱨᱟᱝ ᱟᱵᱚᱣᱟᱜ ᱠᱟᱹᱢᱤ ᱫᱚ ᱦᱮᱸ ᱮᱴᱠᱮᱴᱚᱬᱮ ᱧᱩᱨᱩᱜᱚᱜᱼᱟ
ᱦᱩᱸ ᱦᱩᱸ ᱦᱩᱸ ᱟᱹᱵᱤᱱ ᱟᱸᱡᱚᱢ ᱵᱤᱱ ᱟᱵᱤᱱ ᱦᱟᱜ ᱠᱷᱟᱱ ᱵᱟᱯᱞᱟᱜ ᱵᱤᱱ ᱪᱟᱞᱟᱜ ᱠᱷᱟᱱ ᱛᱚ ᱢᱟᱺᱡᱷᱤ ᱵᱟᱵᱟ ᱟᱜ ᱚᱲᱟᱜ ᱫᱚ ᱠᱷᱟᱱ ᱞᱟᱹᱠᱛᱤ ᱜᱮᱭᱟ ᱠᱚ ᱦᱮᱸ ᱥᱮ ᱵᱟᱝ
ᱦᱳᱭ ᱦᱳᱭ ᱦᱳᱭ
ᱟᱨ ᱩᱱᱠᱩ ᱵᱟᱝᱠᱷᱟᱱ ᱫᱚ ᱦᱟᱜ ᱟᱵᱤᱱᱟᱜ ᱠᱟᱹᱢᱤ ᱞᱟᱦᱟᱥᱮᱫ ᱵᱟᱝ ᱞᱟᱦᱟᱜᱼᱟ
ᱦᱳᱭ ᱟᱵᱚ ᱫᱚᱵᱚᱱ ᱵᱟᱲᱟᱭᱟ ᱮᱸᱫ ᱟᱛᱳ ᱢᱟᱯᱟᱡᱤ ᱠᱚᱫᱚ ᱟᱵᱚᱨᱮᱱ ᱫᱚ ᱠᱷᱟᱢ ᱠᱷᱩᱱᱴᱤ ᱠᱟᱱ ᱜᱮᱭᱟ ᱠᱚ ᱩᱱᱠᱩ ᱫᱚ ᱩᱱᱠᱩ ᱵᱮᱜᱚᱨ ᱫᱚ ᱦᱟᱸᱜ ᱡᱟᱦᱟᱱᱟᱜᱼᱼ ᱠᱟᱹᱢᱤ ᱫᱚ ᱵᱟᱭ ᱦᱩᱭᱩᱜᱼᱟ ᱩᱱᱠᱩ ᱜᱮ ᱦᱟᱸᱜ ᱯᱳᱭᱞᱳ ᱨᱮ ᱟᱵᱚ ᱞᱟᱹᱭ ᱥᱟᱰᱮᱭᱟᱠᱚ ᱦᱩᱭᱩᱜᱼᱟ ᱡᱮ ᱟᱞᱮ ᱱᱚᱜᱼᱚᱭ ᱱᱚᱝ ᱠᱟᱱᱟᱜ ᱢᱤᱫᱴᱟᱝ ᱠᱟᱹᱢᱤ ᱫᱟᱨᱟᱭ ᱠᱟᱱᱟ ᱢᱟ ᱟᱫᱚ ᱦᱟᱸᱜ ᱟᱯᱟ ᱟᱯᱮ ᱥᱮ ᱟᱵᱚ ᱠᱚ ᱟᱯᱮ ᱟᱨ ᱟᱵᱚ ᱠᱚᱢᱟ ᱪᱮᱫ ᱵᱚᱱ ᱪᱤᱠᱟᱹ ᱫᱟᱲᱮᱭᱟᱜᱼᱟ ᱚᱱᱟ ᱠᱟᱹᱴᱤᱡ ᱟᱯᱮᱴᱷᱮᱱ ᱠᱷᱚᱱ ᱫᱤᱥ ᱦᱩᱫᱤᱥ ᱠᱟᱛᱷᱟ ᱮᱢᱟᱹᱧ ᱛᱟᱵᱚᱱ ᱯᱮ ᱟᱫᱚ ᱩᱱᱠᱩ ᱦᱟᱸᱜ ᱡᱟᱦᱟᱸ ᱛᱤᱱᱟᱹᱜ ᱠᱚ ᱵᱟᱲᱟᱭᱟ ᱩᱱᱟᱹᱜ ᱠᱚ ᱞᱟᱹᱭᱟ ᱵᱚᱱᱟ ᱟᱫᱚ ᱚᱱᱟ ᱛᱟᱞᱟᱨᱮ ᱟᱢᱟᱜ ᱠᱟᱛᱷᱟᱢ ᱥᱚᱫᱚᱨᱼᱼ ᱪᱮᱫᱟᱜ ᱥᱮ ᱤᱧᱟᱹᱜ ᱠᱟᱛᱷᱟᱧ ᱥᱚᱫᱚᱨ ᱠᱮᱫᱼᱟ ᱚᱱᱟ ᱥᱚᱫᱚᱨ ᱛᱟᱞᱟᱛᱮ ᱚᱸᱰᱮᱼᱼ ᱠᱚ ᱞᱟᱹᱭᱟ ᱦᱳᱭ ᱱᱚᱜᱼᱚ ᱱᱚᱝᱠᱟ ᱠᱟᱹᱢᱤᱭᱟ ᱵᱚᱱ ᱛᱟᱦᱞᱮ ᱱᱤᱱᱟᱹᱜ ᱫᱤᱱ ᱨᱮ ᱱᱚᱝᱠᱟ ᱞᱮᱠᱟᱱᱟᱜ ᱟᱵᱚᱣᱟᱜ ᱠᱟᱹᱢᱤ ᱴᱟᱜ ᱦᱚᱸ ᱥᱤᱜᱤᱞᱚᱜᱼᱟ ᱟᱨ ᱟᱵᱚ ᱱᱟᱯᱟᱭ ᱛᱮᱵᱚᱱ ᱯᱟᱨᱚᱢ ᱫᱟᱲᱮᱭᱟᱜᱼᱟ ᱟᱨ ᱢᱤᱫᱴᱟᱝ ᱱᱚᱣᱟ ᱫᱷᱟᱹᱨᱛᱤ ᱨᱮᱼᱼ ᱡᱚᱛᱚ ᱦᱚᱲ ᱜᱮ ᱦᱟᱹᱜ ᱡᱚᱛᱚ ᱦᱚᱲ ᱜᱮᱵᱚᱱ ᱥᱚᱢᱟᱱ ᱜᱮᱭᱟ ᱛᱟᱦᱚᱞᱮ ᱥᱚᱢᱟᱱ ᱠᱟᱛᱮ ᱜᱮ ᱪᱟᱞᱟᱜ ᱦᱩᱭᱩᱜ ᱛᱟᱵᱚᱱᱟ
ᱦᱳᱭ ᱟᱹᱵᱤᱱ ᱟᱸᱡᱚᱢ ᱵᱤᱱ ᱟᱹᱵᱤᱱᱟᱜ ᱦᱟᱜ ᱠᱷᱱ ᱟᱛᱳ ᱢᱚᱬᱮ ᱦᱚᱲ ᱥᱟᱝ ᱡᱩᱫᱤ ᱦᱟᱜᱠᱷᱟᱱ ᱟᱱᱮ ᱟᱛᱩ ᱨᱮᱱ ᱦᱚᱲ ᱠᱚ ᱥᱟᱜᱮ ᱡᱩᱫᱤ ᱮᱠᱮᱱ ᱡᱩᱢᱤᱫ ᱵᱟᱝᱵᱤᱱ ᱛᱟᱦᱮᱱᱟ ᱟᱹᱵᱤᱱᱟᱜ ᱠᱟᱹᱢᱤ ᱨᱮ ᱠᱷᱟᱱ ᱩᱱᱠᱩ ᱟᱵᱤᱱ ᱪᱤᱠᱟᱹᱛᱮ ᱵᱮᱱ ᱢᱮᱱ ᱫᱟᱲᱮ ᱟᱠᱚᱣᱟ ᱟᱵᱤᱱ ᱵᱤᱱ ᱢᱮᱱ ᱫᱟᱲᱮᱭᱟᱜᱼᱟ ᱡᱮ ᱟᱹᱞᱤᱧᱟᱜ ᱠᱟᱹᱢᱤ ᱨᱮ ᱟᱹᱵᱤᱱ ᱦᱤᱡᱩᱜ ᱵᱤᱱ ᱛᱚᱠᱷᱚᱱ ᱫᱚ ᱦᱟᱜ ᱠᱷᱟᱱ ᱟᱵᱤᱱ ᱵᱟᱝᱵᱤᱱ ᱢᱮᱱ ᱫᱟᱲᱮᱭᱟᱜᱼᱟ ᱥᱮ ᱮᱠᱷᱟᱱ ᱡᱩᱢᱤᱫ ᱛᱟᱦᱮᱱ ᱞᱟᱹᱠᱛᱤ ᱛᱟᱵᱤᱱᱟ ᱡᱩᱫᱤ ᱦᱟᱜ ᱠᱷᱟᱱ ᱡᱩᱢᱤᱫ ᱜᱮ ᱵᱟᱝᱵᱤᱱ ᱛᱟᱦᱮ ᱦᱟᱜ ᱠᱷᱟᱱ ᱵᱟᱹᱵᱤᱱ ᱢᱮᱱ ᱫᱟᱲᱮᱭᱟᱜᱼᱟ ᱡᱩᱢᱤᱫ ᱡᱩᱫᱤ ᱵᱤᱱ ᱛᱟᱦᱮᱱᱟ ᱛᱚᱠᱷᱚᱱ ᱫᱚ ᱦᱮᱸ ᱠᱷᱟᱱ ᱢᱟᱱᱮᱼᱼ ᱟᱹᱵᱤᱱᱟᱜ ᱠᱷᱟᱱ ᱦᱚᱦᱚ ᱡᱟᱣᱨᱟ ᱠᱮᱫ ᱠᱚᱣᱟ ᱵᱤᱱ ᱟᱫᱚ ᱡᱚᱛᱚ ᱦᱚᱲ ᱠᱟᱛᱮᱜ ᱠᱷᱟᱱ ᱢᱟᱱᱮ ᱜᱟᱞᱢᱟᱨᱟᱣ ᱠᱟᱛᱮᱜ ᱠᱷᱟᱱ ᱢᱤᱫᱴᱟᱝ ᱵᱷᱟᱹᱜᱤ ᱫᱤᱱ ᱥᱮᱼᱼ ᱤᱧ ᱧᱮᱞ ᱠᱟᱫᱟ ᱢᱤᱫᱴᱮᱱ ᱡᱟᱦᱟ ᱢᱟᱱᱮ ᱵᱟᱯᱞᱟ ᱛᱟᱢ ᱵᱷᱟᱸᱰᱟᱱ ᱛᱟᱢ ᱠᱟᱹᱢᱤᱴᱟᱜ ᱠᱚᱨᱟᱣ ᱜᱟᱱᱚᱜᱼᱟ
ᱦᱳᱭ ᱟ. ᱰᱤ ᱱᱟᱯᱟᱭ ᱠᱟᱛᱷᱟ ᱜᱮᱵᱮᱱ ᱞᱟᱹᱭ ᱮᱫᱼᱟ ᱡᱮ ᱡᱩᱢᱤᱫ ᱜᱮ ᱮᱠ ᱢᱟᱛᱨᱚ ᱟᱵᱚᱣᱟᱜ ᱫᱚ ᱦᱩᱭᱩᱜ ᱠᱟᱱᱟ ᱢᱟᱨᱟᱝᱼᱼ ᱥᱚᱢᱯᱚᱫ ᱫᱚ ᱠᱟᱱ ᱛᱟᱵᱚᱱᱟ
ᱦᱳᱭ ᱦᱳᱭ ᱦᱳᱭ
ᱦᱳᱭ ᱜᱚᱢᱠᱮ ᱟᱫᱚ ᱦᱟᱸᱜ ᱟᱨᱦᱚᱸ ᱱᱚᱣᱟ ᱜᱮᱵᱚᱱ ᱨᱚᱯᱚᱲᱟ ᱡᱮ ᱱᱤᱛᱚᱜ ᱵᱚᱱ ᱧᱮᱞᱟ ᱡᱮ ᱟᱵᱚ ᱮ ᱫᱤᱥᱚᱢ ᱠᱚ ᱛᱟᱞᱟᱨᱮ ᱟᱵᱚ ᱱᱚᱜᱼᱚᱭ ᱫᱤᱥᱚᱢᱼᱼ ᱛᱟᱞᱟ ᱨᱮᱵᱚᱱ ᱧᱮᱞᱟ ᱡᱮ ᱞᱟᱦᱟ ᱡᱟᱦᱟᱸ ᱞᱮᱠᱟ ᱛᱟᱦᱮᱸ ᱠᱟᱱ ᱛᱟᱦᱮᱸ ᱚᱱᱟ ᱥᱟᱜᱟᱲ ᱜᱟᱹᱲᱤ ᱟᱫᱚ ᱱᱤᱛᱚᱜ ᱵᱤᱱ ᱧᱮᱞ ᱧᱟᱢᱮᱫᱼᱟ ᱥᱮ ᱵᱟᱝ
ᱱᱤᱛᱚᱜ
ᱰᱟᱝᱨᱟ ᱜᱟᱹᱰᱤ ᱡᱟᱦᱟᱸ ᱵᱚᱱ ᱞᱟᱹᱭᱟᱜ ᱠᱟᱱ ᱛᱟᱦᱮᱸᱫ ᱰᱟᱝᱨᱟ ᱜᱟᱹᱰᱤ ᱠᱚ
ᱦᱟᱜ ᱱᱤᱛᱚᱜ ᱫᱚ ᱠᱷᱟᱱ ᱵᱟᱝ ᱫᱤᱥᱟᱹᱜ ᱠᱟᱱᱟ ᱫᱤᱥᱟᱹ ᱫᱚ ᱠᱷᱟᱱ ᱟᱹᱞᱤᱧ ᱫᱩᱞᱤᱧ ᱞᱮᱭᱟ ᱮᱠᱟᱞ ᱜᱮ ᱵᱟᱝ ᱫᱤᱥᱟᱹᱜ ᱠᱟᱱᱟ ᱟᱹᱞᱤᱧᱟᱜ ᱠᱟᱛᱷᱟ ᱞᱮᱠᱟ ᱛᱮᱫᱚ
ᱦᱳᱭ ᱱᱚᱜᱼᱚᱭ ᱡᱟᱦᱟᱸ ᱦᱚᱸᱜᱼᱚᱭ ᱱᱚᱰᱮ ᱦᱚᱸ ᱦᱚᱸᱜ-ᱚᱭ ᱱᱚᱰᱮ ᱰᱟᱝᱨᱤ ᱠᱚ ᱦᱚᱛᱮᱛᱮ ᱵᱟᱝᱛᱮ ᱟᱫᱚ ᱦᱚᱭᱛᱳ ᱚᱱᱟ ᱰᱟᱝᱨᱟ ᱜᱟᱹᱲᱤ ᱦᱚᱸ ᱦᱤᱛᱚᱜ ᱫᱚ ᱟᱫᱚᱜ ᱠᱟᱱ ᱛᱟᱵᱚᱱᱟ, ᱰᱟᱝᱨᱟ ᱜᱟᱹᱲᱤ ᱦᱚᱸ ᱟᱵᱚᱣᱟᱜ ᱥᱟᱶᱛᱟ ᱛᱟᱞᱟᱨᱮ ᱦᱮᱸ ᱮᱱᱮᱢᱟᱱᱟᱜ ᱜᱮ ᱛᱟᱸᱦᱮ ᱠᱟᱱ ᱜᱮᱭᱟ ᱟᱨ ᱱᱤᱛᱚᱜ ᱦᱚᱸ ᱡᱩᱫᱤ ᱵᱚᱱ ᱫᱚᱦᱚ ᱫᱟᱲᱮᱭᱟᱜ ᱱᱚᱣᱟᱫᱚ ᱮᱱᱮᱢ ᱜᱮᱭᱟ ᱟᱵᱚ ᱵᱚᱱ ᱱᱚᱰᱮ ᱵᱚᱱ ᱧᱮᱞᱟ ᱮ ᱢᱤᱫᱴᱟᱝ ᱡᱤᱵᱽ ᱡᱤᱭᱟᱹᱞᱤ ᱦᱚᱸᱵᱚᱱ ᱟᱹᱥᱩᱞᱮᱫ ᱠᱚᱣᱟ ᱚᱱᱟ ᱥᱟᱶᱛᱮ ᱟᱵᱚᱣᱟᱜ ᱠᱟᱹᱢᱤ ᱦᱚᱸᱠᱚ ᱛᱚᱨᱟᱣᱮᱫᱼᱟ ᱟᱨ ᱚᱸᱰᱮ ᱵᱚᱱ ᱧᱮᱞᱟ
ᱦᱩᱸ ᱦᱩᱸ᱾
ᱟᱠᱚ ᱦᱚᱸᱠᱚ ᱵᱟᱧᱪᱟᱣ ᱟᱵᱚ ᱦᱚᱵᱚᱱ ᱵᱟᱧᱪᱟᱣ ᱫᱚᱦᱚ ᱫᱟᱲᱮᱭᱟᱠᱚ ᱠᱟᱱ᱾
ᱦᱩᱸ ᱦᱩᱸ ᱦᱩᱸ᱾ ᱱᱤᱛᱳᱜ ᱫᱚ ᱮᱠᱷᱟᱱ ᱩᱱᱟᱹᱜ ᱫᱚ ᱵᱟᱝ ᱵᱩᱥᱟᱹᱜ ᱠᱟᱱᱟ, ᱦᱮᱸ
ᱦᱳᱭ ᱚᱱᱮ ᱟᱨ ᱟᱵᱚᱵᱚᱱ ᱞᱟᱹᱭ ᱫᱟᱲᱮᱭᱟᱜᱼᱟ ᱡᱮ ᱟᱵᱚ ᱟ ᱩᱱᱠᱩ ᱰᱟᱝᱨᱟ ᱜᱟᱹᱲᱤ ᱫᱟᱨᱟᱭ ᱛᱮᱜᱮ ᱡᱟᱦᱟᱱᱟᱜ ᱤᱫᱤ ᱟᱹᱜᱩ ᱨᱮᱸᱦᱚ ᱥᱩᱵᱤᱫᱷᱟ ᱵᱚᱱ ᱧᱟᱢᱮᱫ ᱛᱟᱦᱮᱸᱫ ᱟᱨ ᱡᱟᱦᱟᱸᱭᱟᱜ ᱢᱤᱫ ᱵᱟᱨ ᱠᱷᱮᱛ ᱨᱮᱜᱮ ᱢᱮᱱᱟᱜ ᱛᱟᱭᱟ ᱚᱱᱟᱛᱮ ᱤᱫᱤ ᱠᱮᱜ-ᱟᱭ᱾